ᱦᱮᱞᱳ ᱦᱮᱞᱳ
ᱦᱚᱸ ᱡᱚᱦᱟᱨ ᱜᱮ
ᱦᱚᱭ ᱡᱚᱦᱟᱨ ᱜᱮ ᱪᱮᱫ ᱞᱮᱠᱟ ᱢᱮᱱᱟᱜ ᱯᱮᱭᱟ?
ᱦᱚᱭ ᱱᱤᱛᱚᱜ ᱚᱵᱫᱤ ᱫᱚ ᱱᱟᱯᱟᱭ ᱜᱮ ᱢᱮᱱᱟᱜ ᱞᱮᱭᱟ ᱟᱯᱮ ᱫᱚ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮᱭᱟ ᱪᱮᱜ ᱠᱚᱯᱮ ᱪᱤᱠᱟᱹ ᱵᱟᱲᱟᱭᱮᱜ-ᱟ ᱛᱚᱵᱮ?
ᱦᱚᱸᱭ ᱱᱤᱛᱚᱜ ᱫᱚ ᱚᱲᱟᱜ ᱨᱮᱜᱮ ᱢᱮᱱᱟᱜ ᱞᱮᱭᱟ ᱡᱚᱛᱚ ᱦᱚᱲ ᱜᱮ ᱱᱤᱛᱚᱜ ᱫᱚᱢᱮ ᱫᱟᱜ ᱮᱫᱟ ᱥᱮ ᱟᱫᱚ ᱪᱮᱫ ᱠᱟᱹᱢᱤ ᱦᱚᱸ ᱵᱟᱝ ᱦᱩᱭᱩᱜ ᱠᱟᱱᱟ ᱚᱱᱟ ᱠᱷᱟᱹᱛᱤᱨ ᱛᱮ ᱛᱤᱦᱤᱧ ᱫᱚ ᱚᱲᱟᱜ ᱨᱮᱜᱮ ᱢᱮᱱᱟᱜ ᱞᱮᱭᱟ᱾ ᱟᱨ ᱟᱯᱮ ᱫᱚ ᱪᱮᱫ ᱠᱚᱯᱮ ᱪᱤᱠᱟ ᱵᱟᱲᱟᱭᱮᱫᱟ ᱛᱤᱦᱤᱧ ᱫᱚ?
ᱟᱞᱮ ᱦᱚᱸ ᱚᱲᱟᱜ ᱠᱚᱨᱮ ᱜᱮ ᱪᱮᱫ ᱮᱢ ᱪᱤᱠᱟᱹᱭᱟ᱾
ᱮᱸ ᱟᱯᱮ ᱥᱮᱡ ᱫᱟᱜ ᱫᱟᱭ ᱥᱮ ᱵᱟᱝ?
ᱟᱞᱮ ᱥᱮᱱ ᱫᱟᱜ ᱮᱜ ᱜᱮᱪᱚᱭ
ᱚᱻ
ᱟᱞᱮ ᱥᱮ ᱫᱚᱢᱮ ᱫᱟᱜ ᱫᱟ ᱦᱚᱞᱟ ᱢᱟᱫᱷᱮᱨ ᱠᱷᱚᱱ ᱫᱚᱢᱮᱭ ᱫᱟᱜ ᱫᱟᱭ ᱮᱠᱵᱟᱨᱮ ᱫᱟᱜ ᱰᱩᱵᱟᱹᱣ ᱟᱠᱟᱫ ᱞᱮᱠᱟ ᱠᱷᱮᱛ ᱠᱚᱢᱟ᱾ ᱦᱚᱭ
ᱦᱚᱸ
ᱟᱨ ᱤᱭᱟᱹ ᱠᱚᱦᱚᱸ ᱯᱟᱞᱮ ᱪᱟᱞᱟᱣ ᱫᱟᱲᱮᱭᱟᱜ ᱠᱟᱱᱟ ᱠᱟᱹᱢᱤ ᱠᱚᱦᱚᱸ ᱵᱟᱞᱮ ᱪᱟᱞᱟᱣ ᱠᱟᱱ ᱱᱤᱛᱚᱜ ᱢᱟ ᱦᱩᱲᱩ ᱨᱚᱦᱚᱭ ᱠᱚᱛᱚ ᱦᱚᱭ ᱫᱚᱢᱮ ᱦᱩᱰᱩᱨ ᱫᱟ ᱦᱚᱭ ᱫᱟ ᱟᱫᱚ ᱪᱤᱠ ᱟᱛᱮᱢ ᱪᱟᱞᱟᱜ-ᱟ ᱢᱟᱴ ᱠᱟᱹᱢᱤ ᱦᱚᱸ ᱵᱟᱝ ᱥᱮ ᱟᱯᱮ ᱥᱮᱫ ᱦᱩᱰᱩᱨ ᱵᱤᱡᱽᱞᱤᱭᱮᱫ ᱠᱟᱱ ᱜᱮᱭᱟ ᱥᱮ ᱵᱟᱝ?
ᱦᱩᱰᱩᱨ ᱵᱤᱡᱽᱞᱤ ᱜᱮ ᱟᱫᱚ ᱟᱞᱮ ᱢᱟ ᱵᱟᱨᱦᱮ ᱫᱤᱥᱟᱹᱢ ᱨᱮ ᱦᱮᱱᱟᱜ ᱞᱮᱭᱟ ᱥᱮ
ᱚᱻ ᱟᱪᱷᱟ ᱵᱟᱨᱦᱮ ᱨᱮ ᱪᱮᱫ ᱠᱟᱹᱢᱤᱢ ᱪᱟᱞᱟᱣ ᱠᱟᱱᱟ ᱟᱢ ᱫᱚ ᱥᱮ ᱦᱩᱲᱩ ᱨᱚᱦᱚᱭ ᱠᱟᱹᱢᱤ ᱠᱚᱜᱮ?
ᱦᱩᱲᱩ ᱨᱚᱦᱚᱭ ᱠᱟᱹᱢᱤ ᱱᱚᱜᱚᱭ ᱠᱮᱨᱟᱞᱟ ᱞᱮ ᱦᱮᱡ ᱟᱠᱟᱱ ᱫᱚ,
ᱦᱚᱸ ᱟᱪᱷᱟ ᱛᱤᱱᱟᱹᱜ ᱫᱤᱱ ᱯᱮ ᱦᱩᱭᱮᱱᱟ ᱚᱸᱰᱮ ᱪᱟᱞᱟᱣ ᱠᱟᱛᱮ ᱛᱚᱵᱮ ᱟᱭᱢᱟ ᱦᱚᱲ ᱯᱮ ᱪᱟᱞᱟᱣ ᱠᱟᱱᱟ ᱯᱟᱥᱮᱡ ᱵᱟᱝ? ᱦᱮᱞᱳ ᱵᱟᱝ ᱜᱮᱫ ᱠᱟᱱᱟ ᱳᱭ ᱪᱤᱠᱚ ᱳᱭ ᱪᱤᱠᱟᱹ ᱜᱮᱫ ᱮᱱᱟ